ᱦᱮᱞᱳ ᱦᱮᱸ ᱦᱩᱸ ᱥᱟᱜᱩᱱ ᱥᱮᱛᱟᱜ ᱾
ᱩᱸᱻ ᱫᱟᱠᱟ ᱠᱚᱫᱚ ᱡᱚᱢ ᱵᱟᱲᱟ ᱦᱩᱭ ᱱᱟ?
ᱫᱟᱠᱟ ᱠᱚ ᱡᱚᱢ ᱵᱟᱲᱟ ᱦᱩᱭ ᱠᱟᱱᱟ ᱡᱚᱢ ᱵᱟᱲᱟ ᱠᱟᱛᱮ ᱜᱮ ᱱᱚᱜᱼᱚᱭ ᱫᱟᱨᱮ ᱵᱩᱴᱟᱹ ᱥᱮᱫ ᱨᱮ ᱫᱩᱲᱩᱵ ᱦᱩᱭ ᱠᱟᱱᱟ ᱾
ᱩᱸ ᱜᱚᱨᱚᱢ ᱪᱮᱜ ᱠᱟ ᱛᱟᱦᱚᱞᱮ ᱚᱱᱛᱮ?
ᱵᱷᱟᱹᱜᱤ ᱜᱮ ᱟᱹᱰᱤ ᱡᱟᱹᱥᱛᱤ ᱵᱩᱡᱷᱟᱹᱜ ᱠᱟᱱ ᱛᱟᱸᱦᱮᱫ ᱜᱚᱨᱚᱢ ᱫᱚ ᱟᱫᱚ ᱵᱟᱨ ᱯᱮ ᱫᱤᱱ ᱢᱟᱲᱟᱝ ᱠᱟᱹᱴᱤᱡ ᱫᱟᱜ ᱠᱮᱫ ᱛᱮ ᱡᱟᱦᱟ ᱜᱮ ᱠᱟᱹᱴᱤᱡ ᱨᱮᱭᱟᱲ ᱧᱚᱜ ᱵᱩᱡᱷᱟᱹᱜ ᱠᱟᱱᱟ ᱾
ᱟᱪᱪᱷᱟ ᱾
ᱟᱹᱵᱤᱱ ᱥᱮᱫ ᱫᱚ ᱛᱚᱵᱮ ᱪᱮᱫ ᱞᱮᱠᱟ?
ᱵᱟᱭ ᱫᱟᱜ ᱮᱫᱟ ᱱᱚᱛᱮ ᱫᱚ ᱨᱤᱢᱤᱞ ᱫᱚᱭ ᱨᱟᱠᱟᱵ ᱮᱫᱟ ᱫᱟᱜ ᱫᱚ ᱵᱟᱭ ᱡᱚᱨᱚᱭ ᱮᱫᱟ᱾ ᱛᱮᱦᱤᱧ ᱠᱟᱹᱴᱤᱡ ᱢᱟᱱᱮ ᱢᱮᱜᱽᱞᱟ ᱢᱮᱜᱽᱞᱟ ᱢᱮᱱᱟᱜ ᱟᱛᱚ ᱨᱤᱢᱤᱞ ᱟᱠᱟᱫᱟᱭ ᱫᱟᱜ ᱦᱤᱡᱩᱜ ᱜᱮᱭᱟ ᱡᱟᱹᱱᱤᱡ ᱛᱮᱦᱮᱧ ᱫᱚ ᱾
ᱢᱚᱱᱮ ᱦᱩᱭᱩᱜ ᱠᱟᱱᱟ ᱛᱚ ᱚᱱᱠᱟ ᱫᱟᱜ ᱞᱮᱠᱷᱟᱱ ᱛᱚ ᱱᱟᱯᱟᱭ ᱠᱚᱜᱼᱟ᱾
ᱦᱮᱸ ᱛᱚᱞᱟ ᱠᱚᱫᱚ ᱜᱤᱲᱤ ᱦᱩᱭᱮᱱᱟ
ᱛᱚᱞᱟ ᱠᱚᱫᱚ ᱟᱹᱣᱨᱤ ᱜᱤᱲᱤ ᱦᱩᱭᱩᱜᱼᱟ᱾ ᱚᱱᱮ ᱢᱤᱫ ᱡᱟᱦᱟᱸ ᱫᱟᱜ ᱞᱮᱫᱟᱭ ᱥᱮ ᱢᱟᱱᱮ ᱦᱚᱞᱟ ᱢᱟᱫᱷᱮᱨ ᱡᱟᱦᱟᱸ ᱫᱟᱜ ᱟᱫ ᱞᱮᱭᱟᱭ ᱟᱞᱮ ᱥᱮᱫ ᱟᱫᱚ ᱚᱛ ᱠᱚᱫᱚ ᱢᱟᱱᱮ ᱯᱩᱨᱟᱹ
ᱦᱮᱸ
ᱫᱟᱜ ᱡᱚᱨᱚ ᱛᱚᱞᱟ ᱜᱮ ᱫᱟᱜ ᱞᱮᱠᱷᱟᱱ ᱵᱟᱹᱫᱽ ᱨᱮᱦᱚᱸ ᱵᱟᱝ ᱛᱟᱦᱮᱸ ᱞᱮᱱ ᱪᱮᱫ ᱞᱮᱠᱟ ᱜᱤᱰᱤᱭᱟ ᱛᱚᱞᱟ ᱦᱮᱸᱥᱮ ᱵᱟᱸᱫᱷ ᱛᱚ ᱫᱚᱨᱠᱟᱨ ᱠᱟᱱᱟ᱾
ᱚᱱᱟ ᱦᱚᱸ ᱠᱟᱛᱷᱟ ᱠᱟᱱ ᱜᱮᱭᱟ᱾ ᱦᱮᱸ ᱱᱚᱛᱮ ᱦᱚᱸ ᱜᱤᱲᱤ ᱦᱩᱭ ᱟᱠᱟᱱᱟ ᱱᱚᱜᱼᱚᱭ ᱠᱚᱭᱮᱠ ᱫᱤᱱ ᱞᱟᱦᱟ
ᱟᱪᱪᱷᱟ᱾
ᱠᱟᱱᱴᱷᱟᱲ ᱯᱚᱨᱚᱵᱽ ᱠᱚ ᱥᱮᱴᱮᱨᱚᱜ ᱠᱟᱱ ᱫᱚ᱾
ᱦᱩᱸ ᱠᱟᱱᱴᱷᱟᱲ ᱯᱚᱨᱚᱵᱽ ᱢᱟᱛᱚ ᱥᱮᱴᱮᱨᱚᱜ
ᱦᱮᱸ ᱦᱚᱲᱟᱜ ᱫᱚ ᱱᱚᱜᱼᱚᱭ ᱛᱚ ᱠᱟᱱᱴᱷᱟᱲ ᱯᱚᱨᱚᱵᱽ ᱠᱟᱱᱴᱷᱟᱲ ᱠᱚ ᱡᱚᱢᱟ ᱫᱤᱠᱩ ᱠᱚᱫᱚ ᱵᱟᱠᱚ ᱡᱚᱢ ᱜᱮᱭᱟ ᱠᱟᱱᱴᱷᱟᱲ ᱠᱚᱫᱚ? ᱯᱚᱨᱚᱵᱽ
ᱦᱮᱸ ᱡᱚᱢ ᱜᱮᱭᱟ ᱞᱮ ᱟᱞᱮ ᱥᱮᱫ ᱦᱚᱸ
ᱚ ᱫᱟᱨᱮ ᱠᱚ ᱵᱟᱹᱱᱩᱜ ᱛᱟᱯᱮᱭᱟ?
ᱫᱟᱨᱮ ᱠᱚᱫᱚ
ᱴᱟᱣᱟᱨ ᱠᱟᱹᱴᱤᱡ ᱯᱨᱚᱵᱞᱮᱢ ᱮᱫ ᱛᱟᱵᱤᱱᱟᱭ
ᱚ ᱱᱤᱛᱚᱜ ᱟᱸᱡᱚᱢᱮᱫ ᱟᱵᱤᱱ?
ᱦᱮᱸ ᱟᱸᱡᱚᱢ ᱮᱫᱟᱞᱤᱧ ᱱᱤᱛᱚᱜ ᱫᱚ ᱦᱮᱞᱳ ᱟᱸᱡᱚᱢ ᱮᱫᱟᱞᱤᱧ
ᱟᱪᱪᱷᱟ ᱟᱪᱪᱷᱟ᱾
ᱟᱫᱚ ᱟᱞᱮᱭᱟᱜ ᱫᱟᱨᱮ ᱠᱚᱫᱚ ᱵᱟᱹᱱᱩᱜᱼᱟ ᱱᱤᱡᱮᱥᱥᱚ ᱫᱟᱨᱮ ᱠᱚᱫᱚ ᱟᱫᱚ ᱚᱱᱛᱮ ᱦᱟᱴ ᱠᱚ ᱦᱩᱭᱩᱜ ᱜᱮᱭᱟ ᱛᱚ ᱦᱟᱴ ᱥᱮᱫ ᱠᱷᱚᱱᱟᱜ ᱠᱤᱨᱤᱧ ᱟᱹᱜᱩ ᱠᱟᱛᱮᱫ ᱡᱚᱢ ᱦᱩᱭᱩᱜᱼᱟ᱾
ᱦᱮᱸ ᱪᱮᱫ ᱞᱮᱠᱟ ᱫᱟᱢ-ᱟ ᱚᱱᱛᱮ ᱠᱟᱱᱴᱷᱟᱲ ᱠᱚ ᱱᱤᱛᱚᱜ?
ᱠᱟᱱᱴᱷᱟᱲ ᱠᱚ ᱟᱫᱚ ᱪᱮᱫ ᱞᱮᱠᱟᱱᱟᱜ ᱵᱤᱱ ᱦᱟᱛᱟᱣᱟ ᱥᱟᱭᱤᱡ ᱩᱯᱚᱨ ᱨᱮ ᱟᱨᱠᱤ
ᱯᱚᱧᱪᱟᱥ ᱴᱟᱠᱟ ᱢᱤᱫ ᱥᱚ ᱴᱟᱠᱟ ᱡᱮᱢᱚᱱᱟᱜ ᱵᱮᱱ ᱦᱟᱛᱟᱣᱟ ᱛᱮᱢᱚᱱ
ᱦᱮᱸ ᱚᱱᱠᱟ ᱜᱮ ᱵᱩᱨᱩ ᱵᱚᱸᱜᱟ ᱠᱚᱵᱤᱱ ᱟᱸᱡᱚᱢ ᱟᱠᱟᱫᱼᱟ?
ᱦᱮᱸ ᱵᱩᱨᱩ ᱵᱚᱸᱜᱟ ᱟᱸᱡᱚᱢ ᱦᱩᱭ ᱵᱟᱲᱟ ᱟᱠᱟᱱ ᱜᱮᱭᱟ ᱥᱮᱱ ᱦᱩᱭ ᱟᱠᱟᱱᱟ ᱥᱮᱱ ᱦᱚᱸ ᱦᱮᱸ᱾ ᱚᱱᱠᱟ ᱵᱟᱨ ᱯᱮ ᱥᱮᱨᱢᱟ ᱞᱤᱧ ᱥᱮᱱ ᱞᱮᱱᱟ᱾
ᱟᱪᱪᱷᱟ᱾ ᱛᱟᱦᱚᱞᱮ ᱱᱤᱭᱟᱹ ᱵᱟᱨ ᱫᱚ ᱪᱟᱞᱟᱣ ᱨᱮᱱᱟᱜ ᱯᱞᱮᱱ ᱵᱟᱹᱪᱩᱜᱼᱟ?
ᱱᱤᱭᱟᱹ ᱫᱷᱟᱣ ᱪᱟᱞᱟᱣ ᱨᱮᱱᱟᱜ ᱯᱞᱮᱱ ᱢᱮᱱᱟᱜ-ᱟᱺᱛᱚ ᱟᱨ ᱱᱤᱭᱟᱹ ᱫᱷᱟᱣ ᱢᱟ ᱠᱚ ᱞᱟᱹᱭ ᱮᱫᱟ ᱪᱮᱛᱟ ᱵᱩᱨᱩ ᱵᱚᱸᱜᱟ ᱨᱮ ᱫᱮᱡᱽ ᱵᱟᱠᱷᱨᱟ ᱛᱮ ᱟᱹᱰᱤ ᱥᱩᱵᱤᱫᱷᱟ ᱟᱠᱟᱫᱟ ᱠᱚ ᱠᱟᱹᱴᱤᱡ ᱪᱮᱛᱟ ᱠᱚ ᱢᱮᱱᱮᱫ ᱫᱚ ᱥᱤᱟᱹᱲᱤ ᱠᱚ ᱡᱩᱞ ᱟᱠᱟᱫᱟ
ᱦᱮᱸ᱾
ᱱᱟᱯᱟᱭ ᱜᱮ ᱛᱟᱦᱞᱮ ᱫᱮᱠᱷᱤ ᱪᱟᱞᱟᱣ ᱦᱩᱭᱩᱜᱼᱟ ᱛᱚ ᱪᱟᱞᱟᱣ ᱜᱮ ᱯᱨᱳᱜᱨᱟᱢ ᱦᱩᱭᱩᱜ ᱠᱟᱱᱟ᱾ ᱪᱮᱫ ᱪᱤᱠᱟᱹᱜ ᱠᱟᱱᱟ ᱦᱟᱸᱜ ᱠᱷᱟᱱ ᱦᱮᱸ ᱜᱟᱛᱮ ᱠᱚ ᱟᱛᱮᱫ ᱜᱮ ᱟᱫᱚ ᱮᱠᱞᱟ ᱢᱟ ᱪᱮᱫ ᱞᱮᱠᱟᱢ ᱪᱟᱞᱟᱜᱼᱟ᱾ ᱜᱟᱛᱮ ᱠᱚ ᱪᱷᱟᱲᱟ ᱛᱚ ᱵᱮᱥ ᱵᱟᱝ ᱵᱩᱡᱷᱟᱹᱜᱼᱟ ᱾
ᱟᱹᱞᱤᱧᱟᱜ ᱢᱚᱱᱮ ᱫᱚ ᱞᱟᱹᱭᱟ ᱚᱱᱟ ᱥᱤᱲᱤ ᱛᱮᱜᱮ ᱵᱮᱥᱤ ᱢᱟᱱᱮ ᱟᱞᱮᱭᱟᱜ ᱢᱚᱱᱮ ᱫᱚ ᱞᱟᱹᱭᱟ ᱚᱱᱟ ᱥᱤᱲᱤ ᱛᱮᱜᱮ ᱫᱮᱡ ᱵᱮᱥᱤ ᱞᱟᱸᱜᱟ ᱵᱩᱡᱷᱟᱹᱜᱼᱟ
ᱥᱤᱲᱤᱛᱮ ᱦᱮᱸ
ᱦᱮᱸ ᱠᱟᱨᱚᱱ ᱫᱚ ᱪᱮᱫᱟᱜ ᱥᱮ ᱵᱟᱝ ᱚᱱᱟ ᱫᱚ ᱢᱤᱫᱴᱟᱜ ᱥᱮ ᱫᱟ. ᱲ ᱨᱮᱱᱟᱜ ᱫᱚ ᱢᱤᱫᱴᱟ ᱞᱤᱢᱤᱴ ᱛᱟᱦᱮᱱᱟ ᱥᱮ ᱥᱳᱨ ᱥᱳᱨ ᱢᱟᱱᱮ ᱤᱭᱟᱹ ᱛᱟᱭ ᱥᱤᱲᱤᱱᱟ ᱛᱟᱦᱮᱱᱟ ᱾ ᱥᱩᱨ ᱥᱩᱨ ᱡᱟᱸᱜᱟᱢ ᱫᱚᱦᱚ ᱤᱫᱤ ᱛᱟᱢᱟ ᱦᱮᱸᱥᱮ ᱟᱨ ᱦᱟᱱᱟ ᱡᱟᱦᱟᱸ ᱮᱢᱱᱤᱛᱮᱢ ᱫᱮᱡᱚᱜᱼᱟ ᱚᱱᱟ ᱫᱚ ᱟᱢᱜ ᱢᱚᱱᱮᱨ ᱢᱚᱛᱚ ᱠᱟᱛᱮᱢ ᱫᱮᱡᱚᱜᱼᱟ ᱛᱟᱲᱟᱢ ᱦᱚᱸ ᱡᱟᱦᱟᱸ ᱞᱮᱠᱟ ᱜᱮᱢ ᱛᱟᱲᱟᱢ ᱫᱟᱲᱭᱟᱜᱼᱟ ᱾
ᱦᱮᱸ ᱦᱮᱸ
ᱟᱨ ᱱᱚᱣᱟ ᱛᱚ ᱥᱩᱨ ᱥᱩᱨ ᱜᱮ ᱡᱟᱸᱜᱟ ᱫᱚᱦᱚ ᱤᱫᱤ ᱦᱩᱭᱩᱜᱼᱟ ᱥᱮ ᱢᱤᱫ ᱞᱮᱛᱟᱲ
ᱦᱩᱸ ᱚᱱᱟ ᱢᱟ ᱥᱟᱹᱨᱤ ᱠᱟᱛᱟᱭ ᱾
ᱦᱮᱸ ᱦᱮᱸ ᱵᱩᱨᱩ ᱵᱚᱸᱜᱟ ᱢᱟᱱᱮ ᱜᱮ ᱯᱩᱨᱟᱹ ᱫᱟᱜᱟᱭ ᱾
ᱦᱮᱸ ᱵᱩᱨᱩ ᱵᱚᱸᱜᱟ ᱢᱮᱱᱟᱜ ᱜᱮ ᱫᱟᱜᱽ ᱜᱮᱭᱟᱭ ᱾
ᱟᱹᱞᱤᱧ ᱦᱚᱸ ᱵᱟᱨ ᱥᱮᱨᱢᱟ ᱞᱤᱧ ᱪᱟᱞᱟᱣ ᱠᱟᱱᱟ ᱛᱟᱨᱯᱚᱨᱮ ᱚᱱᱟ ᱯᱚᱨ ᱫᱚ ᱪᱟᱞᱟᱣ ᱵᱟᱝ ᱦᱩᱭ ᱟᱠᱟᱱᱟ ᱾
ᱟᱪᱪᱷᱟ
ᱦᱩᱸ ᱚᱱᱛᱮ ᱯᱟᱲᱟᱜᱷᱟᱴ ᱠᱚ ᱥᱮᱫ ᱵᱤᱱ ᱪᱟᱞᱟᱣ ᱟᱠᱟᱱᱟ?
ᱦᱮᱸ ᱵᱟᱲᱟᱜᱷᱟᱴ ᱛᱚ ᱥᱮᱱ ᱦᱩᱭ ᱠᱟᱱᱟ ᱵᱟᱲᱟᱟᱜᱴ ᱥᱮᱫ ᱵᱟᱵᱤᱱ ᱪᱞᱟᱣ ᱞᱮᱱᱠᱷᱟᱱ ᱨᱟᱹᱠᱟᱹ ᱜᱮ ᱵᱟᱹᱵᱤᱱ ᱵᱩᱡᱷᱟᱹ ᱮᱫᱟ ᱾
ᱮᱠᱫᱚᱢ ᱮᱠᱫᱚᱢ ᱵᱩᱨᱩ ᱠᱚᱱ ᱢᱟᱲᱜᱚᱱ ᱵᱱᱟ ᱦᱟᱱᱛᱮ ᱦᱳᱭ ᱵᱩᱨᱩ ᱠᱷ ᱟᱬᱜᱚᱱ ᱵᱤᱱ ᱟᱨ ᱦᱟᱱᱛᱮ ᱯᱟᱲᱟ ᱜᱷᱟᱴ ᱥᱮ ᱥᱚᱡᱮ ᱠᱟᱜ ᱵᱤᱱ ᱢᱟ ᱾
ᱦᱳᱭ
ᱦᱮᱸ ᱮᱠᱫᱚᱢ
ᱵᱟᱲᱟᱜᱷᱟᱴ ᱨᱮᱜᱮ ᱥᱮᱱ ᱠᱟᱛᱮᱫ ᱜᱮ ᱚᱸᱰᱮᱜᱮ ᱩᱸ ᱢᱟᱱᱮ ᱯᱩᱛ ᱵᱚᱪᱷᱚᱨ ᱜᱮ ᱢᱟᱱᱮ ᱛᱤᱱ ᱫᱷᱟᱣᱞᱮ ᱥᱮᱱ ᱟᱠᱟᱱᱟ ᱥᱮᱱ ᱞᱮᱱᱠᱷᱟᱱ ᱚᱸᱰᱮ ᱢᱚᱴᱟᱢᱩᱴᱤ ᱥᱩᱠᱨᱤ ᱡᱤᱞ ᱯᱤᱴᱷᱟᱹ ᱫᱚ ᱡᱚᱢ ᱠᱟᱛᱮᱫ ᱜᱮ ᱦᱮᱡ ᱦᱩᱭᱩᱜᱼᱟ ᱦᱮᱸ ᱥᱮ ᱾
ᱟᱪᱪᱷᱟ ᱦᱚᱸ ᱥᱩᱠᱨᱤ ᱡᱞ ᱯᱤᱴᱟᱹ ᱫᱚ ᱟᱹᱰᱤ ᱵᱷᱟᱜᱮ ᱜᱮ ᱵᱩᱡ ᱜᱮᱭᱟ ᱾ ᱫᱚᱢᱮᱜᱮ ᱥᱤᱵᱤᱞ ᱜᱮᱭᱟ
ᱦᱮᱸ
ᱢᱟᱱᱮ ᱮᱴᱟᱜ ᱯᱤᱴᱷᱟᱹ ᱠᱷᱚᱱ ᱫᱚ ᱥᱩᱠᱨᱤ ᱡᱤᱞ ᱯᱤᱴᱷᱟᱹ ᱜᱮ ᱵᱷᱟᱜᱮ ᱵᱩᱡᱷᱟᱹᱜᱼᱟ ᱟᱨᱠᱤ ᱾
ᱦᱳᱭ
ᱟᱨ ᱛᱤᱱᱟᱹᱜ ᱠᱟ ᱠᱟᱛᱮ ᱠᱚ ᱟᱠᱷᱨᱤᱧᱫᱟ ᱛᱮ ᱚᱸᱰᱮ ᱠᱩᱞᱤ ᱠᱚᱫᱚ ᱵᱟᱝ ᱦᱩᱭ ᱟᱠᱟᱱᱟ?
ᱟᱫᱚ ᱟᱞᱮ ᱡᱚᱠᱷᱚᱱ ᱞᱮ ᱪᱟᱞᱟᱣ ᱞᱮᱱᱟ ᱚᱱᱠᱟ ᱫᱚ ᱯᱚᱧᱪᱟᱥ ᱴᱟᱠᱟ ᱾ ᱯᱚᱧᱪᱟᱥ ᱴᱟᱠᱟᱛᱮᱫ ᱜᱮ ᱡᱚᱢ ᱦᱩᱭ ᱞᱮᱱᱟ ᱟᱫᱚ ᱾ ᱠᱟᱭᱫᱟᱠᱚ ᱱᱤᱭᱟᱹ ᱫᱷᱟ ᱫᱚ ᱠᱟᱱᱟ ᱩᱱᱟ. ᱜ ᱵᱟᱰᱟᱭ ᱫᱟᱵᱤᱱ ᱛᱚ ᱡᱚᱛᱚ ᱡᱤᱱᱤᱥ ᱨᱮᱱᱟᱜ ᱡᱚᱛᱚᱱᱟᱜ ᱫᱟᱢ ᱠᱚᱦᱚᱸ ᱵᱮᱥᱜ ᱠᱟᱱᱟ ᱟᱫᱚ ᱱᱤᱭᱟᱹ ᱫᱟᱜ ᱥᱮᱱ ᱦᱩᱭ ᱞᱮᱱ ᱜᱮ ᱾ ᱛᱤᱱᱟᱹᱜ ᱠᱟ ᱠᱟᱛᱮᱫ ᱠᱚ ᱤᱭᱟᱹᱭᱟ
ᱦᱮᱸ ᱵᱟᱝ ᱚᱱᱠᱟ ᱜᱮ ᱫᱟᱢᱜᱼᱟ ᱦᱜᱠᱷᱟᱱ ᱟᱨ ᱪᱮᱫ ᱪᱮᱫ ᱯᱤᱴᱷᱟᱹ ᱠᱚᱠᱚ ᱟᱠᱷᱨᱤᱧ ᱜᱮᱭᱟ ᱚᱸᱰᱮ?
ᱟᱫᱚ ᱥᱩᱠᱨᱤ ᱡᱤᱞ ᱜᱮᱛᱚ ᱵᱮᱥᱤ ᱡᱟᱹᱥᱛᱤ ᱫᱚ ᱧᱮᱞ ᱦᱩᱭ ᱮᱱᱟ ᱦᱩᱸ ᱾ ᱥᱩᱠᱨᱤ ᱡᱤᱞᱜ ᱡᱟᱹᱥᱛᱤ ᱫᱚ ᱧᱮᱞ ᱾
ᱴᱟᱢᱟᱠ ᱠᱚ ᱴᱟᱢᱟᱠ ᱠᱚ ᱵᱟ ᱴᱟᱢᱟᱠ ᱠᱚ ᱵᱟᱯᱮ ᱤᱫᱤ ᱜᱮᱭᱟ ᱾
ᱟᱫᱚ ᱴᱟᱢᱟᱠ ᱠᱚᱫᱚ ᱵᱟᱞᱮ ᱤᱫᱤᱭᱟ ᱟᱫᱚ ᱟᱹᱰᱤ ᱥᱟᱺᱜᱤᱧᱚᱜ ᱠᱟᱱᱟᱞ ᱥᱮ ᱟᱞᱮ ᱫᱚ ᱾
ᱦᱮᱸ ᱦᱮᱸ
ᱚᱱᱠᱟ ᱟᱥᱤ ᱠᱤᱞᱳᱢᱤᱴᱟᱨ ᱜᱟᱱᱞᱮ ᱦᱩᱭᱩᱜᱼᱟ ᱾ ᱠᱟᱱᱟ ᱟᱞᱮ ᱴᱷᱮᱡ ᱠᱷᱚᱱᱟᱜ ᱫᱚ ᱚᱱᱟ ᱠᱷᱟᱹᱛᱤᱨ ᱟᱪᱪᱷᱟ ᱟᱪᱪᱷᱟ ᱾
ᱟᱞᱮ ᱱᱚᱛᱮ ᱠᱷᱚᱱᱟᱜ ᱫᱚ ᱯᱨᱟᱭ ᱚᱱᱠᱟ ᱠᱩᱲᱤ ᱛᱷᱮ. ᱠᱮ ᱯᱚᱸᱪᱤᱥ ᱾ ᱟᱞᱮ ᱫᱚ ᱟᱞᱮ ᱫᱚ ᱟᱞᱮ ᱫᱚ ᱱᱚᱣᱟ ᱯᱟᱴᱟ ᱵᱤᱸᱫᱟᱹ ᱥᱳᱨ ᱦᱚᱲ ᱠᱟᱱᱟ ᱞᱮ ᱾
ᱟᱪᱪᱷᱟ ᱯᱟᱴᱟ ᱵᱤᱸᱫᱟᱹ ᱥᱳᱨ ᱦᱚᱲ ᱾
ᱦᱳᱭ ᱯᱟᱴᱟᱵᱤᱱᱫᱟᱹ ᱠᱷᱚᱱ ᱫᱚᱥ ᱠᱤᱞᱳᱢᱤᱴᱟᱨ ᱱᱚᱛᱮ ᱾
ᱱᱟᱯᱟᱭ ᱜᱮ
ᱦᱮᱸ ᱯᱟᱴᱟ ᱵᱤᱸᱫᱟᱹ ᱧᱮᱞ ᱠᱚᱫᱚ ᱯᱮ ᱦᱮᱡ ᱵᱟᱲᱟ ᱟᱠᱟᱱᱟ ᱛᱟᱦᱚᱞᱮ?
ᱯᱟᱴᱟ ᱵᱤᱸᱫᱟᱹ ᱫᱚ ᱵᱟᱝ ᱥᱮᱱ ᱦᱩᱭ ᱟᱠᱟᱱᱟ ᱜᱟᱛᱮ ᱠᱚᱫᱚ ᱠᱚ ᱥᱮᱱ ᱟᱠᱟᱱᱟ ᱤᱧ ᱫᱚ ᱦᱟᱸᱜ ᱵᱟᱹᱧ ᱥᱮᱱ ᱟᱠᱟᱱᱟ ᱚᱠᱟ ᱥᱮᱨᱢᱟ ᱦᱚᱸ ᱟᱫᱚ ᱚᱱᱠᱟ ᱜᱮ ᱱᱮᱸᱰᱟ ᱱᱮᱸᱰᱟ ᱛᱮ ᱵᱟᱝ ᱥᱮᱱ ᱦᱩᱭ ᱟᱠᱟᱱᱟ
ᱦᱮᱸ ᱱᱤᱭᱟᱹ ᱵᱟᱨ ᱦᱤᱡᱩᱜ ᱯᱮ ᱧᱟᱯᱟᱢ ᱦᱩᱭᱩᱜᱼᱟ ᱛᱟᱦᱚᱞᱮ
ᱦᱮᱸ ᱦᱮᱸ ᱦᱚᱜᱼᱚᱭ ᱛᱚ
ᱟᱹᱰᱤ ᱥᱟᱺᱜᱤᱧ ᱥᱟᱺᱜᱤᱧ ᱠᱷᱚᱱᱟᱜ ᱦᱚᱸ ᱦᱚᱸ ᱟᱹᱰᱤ ᱥᱟᱺᱜᱤᱧ ᱠᱷᱚᱱᱟᱜ ᱦᱚᱲ ᱠᱚᱠᱚ ᱦᱤᱡᱩᱜ ᱜᱮᱭᱟ ᱦᱟᱱᱛᱮ ᱛᱟᱨᱠᱮᱥᱚᱨ ᱥᱟᱺᱜᱤᱧ ᱥᱟᱺᱜᱤᱧ ᱠᱷᱚᱱ ᱜᱮ ᱵᱟᱥ ᱠᱚ ᱫᱚᱢᱮ ᱦᱤᱡᱩᱜ ᱜᱮᱭᱟ ᱛᱚ ᱫᱚᱢᱮ ᱵᱚᱞᱚᱱ ᱜᱮᱭᱟ ᱵᱟᱥ ᱛᱮ
ᱟᱪᱪᱷᱟ ᱦᱮᱸ ᱦᱮᱸ
ᱟᱨ ᱞᱟᱦᱟ ᱵᱟᱨ ᱫᱚ ᱯᱟᱴᱟ ᱵᱤᱸᱫᱟᱹ ᱨᱮ ᱯᱨᱚᱪᱩᱨ ᱫᱟᱜ ᱢᱟᱱᱮ ᱯᱩᱨᱟᱹ ᱡᱩᱛᱟᱹ ᱥᱟᱵ ᱛᱚ ᱛᱟᱲᱟᱢ ᱦᱩᱭᱩᱜ ᱠᱟᱱᱟ ᱟᱨ ᱠᱤ ᱞᱚᱥᱚᱫ ᱨᱮ ᱛᱟᱣ ᱢᱟᱱᱮ ᱦᱚᱲ ᱫᱚ ᱵᱟᱠᱚ ᱠᱚᱢᱚᱜ ᱠᱟᱱᱟ
ᱦᱮᱸ
ᱚᱸᱰᱮ ᱛᱚ ᱢᱟᱱᱮ ᱡᱚᱫᱤ ᱵᱤᱱ ᱧᱮᱞ ᱠᱟᱱᱮ ᱧᱮᱞ ᱡᱚᱝ ᱞᱮᱠᱟᱱᱟᱜ ᱯᱚᱨᱚᱵᱽ ᱠᱟᱱᱟ ᱟᱨ ᱠᱤ
ᱟᱹᱰᱤ ᱵᱷᱟᱜᱤ ᱜᱮ ᱦᱳᱭᱳᱜ ᱜᱮᱭᱟ ᱟᱹᱰᱤ ᱡᱟᱥᱛᱤ ᱜᱮ ᱠᱚ ᱦᱚᱲ-ᱚᱜ ᱜᱮᱭᱟ
ᱱᱤᱭᱟᱹ ᱥᱮᱨᱢᱟ ᱨᱮ ᱢᱚᱱᱮ ᱦᱩᱭᱩᱜ ᱠᱟᱱᱟ ᱥᱮᱱ ᱞᱟᱹᱜᱤᱫ ᱜᱮ ᱫᱮᱠᱷᱤ
ᱴᱷᱤᱠ ᱜᱮᱭᱟ ᱦᱮᱡ ᱞᱮᱱᱠᱷᱟᱱ ᱫᱚ ᱯᱷᱳᱱ ᱯᱮᱥᱮ ᱧᱟᱯᱟᱢ ᱦᱩᱭᱩᱜᱼᱟ
ᱦᱮᱸ ᱟᱫᱚ ᱪᱮᱫ ᱞᱮᱠᱟᱜ ᱠᱟᱱᱟ ᱚᱱᱮ ᱡᱮ ᱞᱟᱦᱟ ᱠᱷᱚᱱᱟᱜ ᱢᱤᱫᱴᱟᱝ ᱱᱮᱰᱟᱭ ᱭᱟ ᱥᱮ ᱟᱫᱚ ᱦᱚᱴᱟᱛ ᱪᱮᱫ ᱠᱚᱪᱚ ᱦᱟᱸᱜ ᱠᱷᱟᱱ ᱪᱮᱫ ᱵᱮᱥᱛᱚ ᱨᱮᱪᱚ ᱵᱤᱱ ᱛᱟᱦᱮᱱᱟ ᱟᱫᱚ ᱛᱚᱠᱷᱚᱱ ᱥᱮᱱ ᱨᱮᱱᱟᱜ ᱚᱠᱛᱚ ᱠᱚ ᱵᱟᱝ ᱧᱟᱢᱚᱜᱼᱟ ᱦᱮᱸ ᱟᱫᱚ ᱠᱚᱫᱚ ᱪᱮᱫ ᱞᱮᱠᱟ ᱜᱟᱛᱮ ᱠᱚ ᱥᱟᱞᱟᱜ ᱜᱟᱞᱢᱟᱨᱟᱣ ᱮᱱᱟᱢ ᱦᱚᱴᱟᱛ ᱛᱮᱦᱮᱧ ᱵᱚᱱ ᱯᱨᱳᱜᱨᱟᱢ ᱠᱮᱫᱟ ᱛᱮᱦᱮᱧ ᱜᱮ ᱪᱟᱞᱟᱣ ᱚᱱᱠᱟ ᱠᱚ ᱴᱷᱤᱠ ᱜᱮᱭᱟ ᱞᱟᱦᱟ ᱠᱷᱚᱱᱟᱜ ᱱᱮᱸᱰᱟ ᱜᱚᱸᱰᱟ ᱫᱚ
ᱚᱱᱟ ᱞᱮᱠᱷᱟᱱ ᱵᱟᱝ ᱦᱩᱭᱩᱜᱼᱟ ᱚᱱᱟ ᱡᱤᱱᱤᱥ ᱴᱟᱜ ᱟᱵᱤᱱᱟᱜ ᱡᱟᱦᱟᱱᱟᱜ- ᱡᱟᱦᱟᱱᱟᱜ ᱡᱩᱫᱤ ᱵᱤᱱ ᱦᱟᱛᱟᱣ ᱢᱟᱛᱟᱣᱟ ᱧᱮᱞ ᱢᱮ ᱞᱟᱦᱟ ᱠᱷᱚᱱᱟᱜ ᱞᱟᱹᱭ ᱟ. ᱪᱩᱨ ᱵᱤᱱ ᱞᱟᱹᱭ ᱟᱹᱪᱩᱨ ᱵᱤᱱ ᱟᱫᱚ ᱡᱮᱹ ᱦᱮᱞᱳᱜ ᱵᱮᱱ ᱦᱟᱛᱚᱣ ᱚᱱᱟ ᱥᱚᱢᱭ ᱫᱚ ᱵᱟᱝ ᱦᱩᱭ ᱞᱮᱱᱟ
ᱵᱟᱝ ᱦᱩᱭ ᱞᱮᱱᱟ ᱚᱱᱟ ᱵᱟᱥᱛᱚᱵ ᱟᱹᱞᱤᱧ ᱦᱚᱸᱞᱤᱧ ᱧᱮᱞ ᱠᱟᱜ ᱜᱮᱭᱟ ᱦᱳᱭ
ᱟ ᱞᱟᱹᱭ ᱵᱟᱭ ᱜᱟᱱᱚᱜ-ᱟ ᱚᱱᱟ ᱫᱚ
ᱛᱟᱦᱞᱮ ᱟᱹᱵᱤᱱ ᱥᱮᱫ ᱠᱟᱱᱴᱷᱟᱲ ᱯᱚᱨᱚᱵᱽ ᱨᱮ ᱥᱩᱠᱨᱤ ᱠᱚᱠᱚ ᱜᱚᱡᱽ ᱮᱫ ᱠᱚᱣᱟ ᱥᱮ ᱵᱟᱝ
ᱦᱮᱸ ᱜᱚᱡᱽ ᱮᱫ ᱠᱚᱣᱟ ᱠᱚ ᱟᱛᱳ ᱨᱮᱜᱮ
ᱟᱪᱪᱷᱟ
ᱚᱱᱛᱮ ᱠᱚ ᱜᱚᱡᱽ ᱮᱫ ᱠᱚᱣᱟ ᱥᱮ ᱪᱮᱫ?
ᱦᱮᱸ ᱟᱞᱮ ᱥᱮᱫ ᱠᱚ ᱜᱚᱡ ᱮᱫ ᱠᱚᱜᱮᱭᱟ ᱟᱯᱮ ᱥᱮᱫ ᱫᱚ ᱪᱮᱫ ᱠᱟ ᱢᱤᱫ ᱠᱮᱡᱤ ᱨᱮ ᱪᱮᱫ ᱠᱟ ᱠᱚ ᱦᱟᱛᱟᱣᱟ ᱢᱤᱫ ᱠᱮᱡᱤ ᱡᱤᱞ ᱨᱮᱱᱟᱜ ᱫᱟᱢ
ᱟᱨ ᱥᱩᱠᱨᱤ ᱡᱤᱞ ᱫᱚ ᱴᱷᱤᱠ ᱵᱟᱹᱞᱤᱧ ᱵᱟᱲᱟᱭᱟ ᱛᱤᱱᱟᱹᱜ ᱛᱤᱱᱟᱹᱜ ᱠᱟᱛᱮ ᱪᱟᱜ ᱠᱟᱱ ᱛᱮ ᱚᱱᱛᱮ?
ᱟᱞᱮ ᱥᱮᱫ ᱫᱚ ᱟᱹᱲᱟᱹᱭ ᱥᱚ ᱴᱟᱠᱟ ᱠᱟᱛᱮᱫ ᱜᱮ ᱥᱮᱱᱚᱜ ᱠᱟᱱ ᱛᱟᱦᱮᱸᱫ
ᱦᱮᱸ ᱚᱱᱠᱟ ᱜᱮ ᱦᱳᱭᱳᱜᱼᱟ ᱢᱤᱫ ᱫᱷᱟᱣ ᱱᱚᱰᱮ ᱥᱚᱢᱵᱟᱨ ᱦᱤᱞᱳᱜ ᱦᱟᱴ ᱦᱩᱭ ᱮᱱᱟ ᱟᱫᱚ ᱩᱱ ᱫᱚ ᱥᱩᱠᱨᱤ ᱡᱤᱞ ᱫᱚᱢᱮ ᱠᱚ ᱟᱹᱜᱩ ᱟᱠᱟᱫᱟ ᱟᱫᱚ ᱵᱟᱠᱚ ᱦᱟᱛᱟᱣ ᱠᱟᱫᱟ ᱵᱮᱥᱤ ᱫᱚ ᱟᱫᱚ ᱩᱱ ᱫᱚ ᱯᱩᱨᱟᱹ ᱠᱚᱢ ᱟᱠᱟᱱᱟ ᱢᱤᱫᱥᱚ ᱴᱟᱠᱟ ᱠᱮᱡᱤ ᱛᱮᱠᱚ ᱟᱠᱷᱨᱤᱧ ᱠᱮᱫᱟ
ᱟᱪᱪᱷᱟ ᱟᱪᱪᱷᱟ
ᱟᱨ ᱰᱟᱝᱨᱟ ᱠᱚᱫᱚ ᱱᱮᱛᱟᱨ ᱫᱚ ᱵᱟᱠᱚ ᱜᱚᱡ ᱮᱫ ᱠᱚᱣᱟ ᱛᱟᱦᱞᱮ
ᱵᱟᱝ ᱵᱟᱝ ᱩᱱᱠᱩ ᱠᱚᱫᱚ ᱵᱟᱠᱚ ᱜᱚᱡᱮᱫ ᱠᱚᱣᱟ ᱱᱤᱛᱚᱜ ᱫᱚ
ᱯᱩᱨᱟᱹ ᱠᱚ ᱵᱚᱱᱫᱚ ᱩᱛᱟᱹᱨ ᱠᱟᱫᱟ ᱵᱟᱝ ᱦᱸ ᱦᱟᱴ ᱠᱚ ᱵᱟᱝ ᱦᱩᱭᱩᱜ ᱜᱮᱭᱟ ᱟᱯᱮ ᱚᱱᱛᱮ?
ᱦᱟᱴ ᱠᱚ ᱟᱞᱮ ᱱᱚᱣᱟ ᱥᱩᱨ ᱨᱮᱫᱚ ᱦᱩᱭᱩᱜ ᱜᱮᱭᱟ ᱱᱟ ᱛᱮ
ᱪᱮᱫ ᱵᱟᱨ
ᱥᱚᱱᱤᱵᱟᱨ ᱦᱤᱞᱳᱜ ᱦᱩᱭᱩᱜᱼᱟ ᱟᱨ ᱚᱱ- ᱱᱚᱛᱮ ᱦᱟᱴ ᱵᱚᱞᱛᱮ ᱫᱚ ᱱᱚᱛᱮ ᱞᱟᱞᱜᱚᱲ ᱢᱮᱱᱟᱜᱼᱟ
ᱚ ᱚᱱᱟ ᱚᱱᱟ ᱥᱟᱭᱤᱴ ᱨᱮᱱ ᱠᱟᱱᱟᱯᱮ ᱟᱯᱮ ᱫᱚ ᱵᱟᱝ
ᱦᱮᱸ ᱟᱫᱚ ᱚᱸᱰᱮᱱᱟᱜ ᱛᱚ ᱵᱩᱫᱷᱚᱵᱟᱨ ᱦᱟᱴ ᱠᱟᱱᱟ᱾
ᱦᱮᱸ᱾ ᱚᱱᱟ ᱠᱚᱨᱮ ᱫᱚ ᱟᱞᱮᱨᱮᱱ ᱢᱟ ᱯᱮᱲᱟ ᱢᱮᱱᱟᱜ ᱠᱚᱣᱟ ᱚᱱᱟ ᱠᱚᱨᱮ ᱜᱚᱴᱟ᱾
ᱟᱪᱪᱷᱟ ᱟᱪᱪᱷᱟ, ᱱᱟᱯᱟᱭ ᱠᱟᱛᱷᱟ, ᱦᱮᱸ ᱟᱵᱚ ᱢᱟ ᱜᱚᱴᱟ ᱜᱮ
ᱦᱩᱸ᱾
ᱟᱵᱚ ᱢᱟ ᱦᱟᱜ ᱠᱷᱟᱱ ᱜᱚᱴᱟ ᱯᱮᱲᱟ ᱫᱚ᱾
ᱦᱮᱸ ᱱᱚᱜᱚᱭ ᱱᱤᱭᱟᱹ ᱢᱟᱜ ᱢᱚᱬᱮ ᱢᱟᱜ ᱢᱚᱬᱮᱭ ᱱᱟᱞᱮ ᱟᱫᱚ ᱚᱱᱛᱮ ᱯᱮᱲᱟᱱᱟᱜ ᱫᱚ ᱪᱟᱞᱟ ᱦᱳᱭ ᱞᱮᱱᱟ ᱛᱚ᱾ ᱦᱮᱸ ᱦᱮᱸ ᱦᱳᱭ ᱱᱤᱭᱟᱹ ᱵᱚᱪᱷᱚᱨ ᱟᱨᱠᱤ, ᱵᱟᱹᱭᱥᱟᱹᱠᱷ ᱵᱚᱸᱜᱟ᱾
ᱚᱻ
ᱟᱯᱮ ᱱᱚᱣᱟ ᱠᱚᱨᱮᱫᱚ ᱵᱟᱝ ᱦᱩᱭᱩᱜ ᱜᱮᱭᱟ?
ᱦᱩᱭᱩᱜ ᱜᱮᱭᱟ ᱟᱞᱮ ᱦᱚ ᱴᱷᱮᱱ ᱦᱚ ᱦᱳᱭᱱᱟ᱾ ᱱᱚᱣᱟ ᱵᱟᱹᱭᱥᱟᱹᱠᱷ ᱵᱚᱸᱜᱟ ᱜᱮ ᱛᱮᱨᱚ ᱪᱳᱫᱽᱫᱳ ᱦᱩᱭᱱᱟ᱾
ᱫᱚᱢᱮ ᱠᱚ ᱠᱚ ᱦᱚᱲ ᱞᱮᱱᱟ ᱛᱟᱦᱚᱞᱮ? ᱦᱚᱲ ᱪᱮᱜ ᱠᱟᱠᱚ ᱦᱚᱲ ᱞᱮᱱᱟ?
ᱟᱞᱮᱥᱮᱜ ᱦᱚ ᱦᱚᱲ ᱫᱚᱠᱚ ᱦᱚᱲ ᱞᱮᱱᱟ᱾ ᱟᱫᱚ ᱟᱸᱡᱚᱢᱚᱜᱼᱟ ᱪᱮᱛᱟ ᱟᱯᱮ ᱚᱱᱟ ᱪᱮᱛᱟᱱ ᱥᱮᱜ ᱫᱚ ᱫᱚᱢᱮ ᱠᱚ ᱦᱚᱲᱚᱜ ᱜᱮᱭᱟ᱾
ᱦᱮᱸ ᱫᱚᱢᱮ ᱜᱮ, ᱟᱹᱰᱤ ᱵᱟᱹᱲᱛᱤ ᱜᱮ, ᱟᱞᱮ ᱟᱹᱛᱳ ᱨᱮ ᱟᱨᱚ ᱡᱟᱹᱥᱛᱤ᱾
ᱞᱟᱹᱭᱟ ᱠᱚ ᱪᱮᱛᱟ ᱯᱩᱲᱥᱤ ᱠᱚ ᱠᱷᱟᱪᱮ ᱴᱟᱢᱟᱠ ᱛᱩᱢᱫᱟᱜ ᱚᱱᱠᱟ ᱠᱚ ᱤᱫᱤᱭᱟ᱾
ᱠᱩᱲᱥᱤ ᱜᱮ ᱚᱱᱠᱟ ᱜᱮ ᱢᱟᱜᱽ ᱢᱚᱬᱮ ᱡᱟᱦᱟᱸ ᱨᱮᱜᱮ, ᱜᱮ ᱦᱩᱭᱩᱜᱼᱟ, ᱢᱟᱜᱽ ᱢᱚᱬᱮ ᱢᱟᱱᱮ ᱴᱟᱢᱟᱠ ᱟᱛᱮ ᱡᱟᱦᱟᱸᱭ ᱨᱩᱥᱤᱠᱟ ᱦᱚᱲ ᱠᱚᱫᱚ ᱟᱨᱠᱤ ᱴᱟᱢᱟᱠ ᱠᱚᱠᱚ ᱜᱚᱜ ᱟᱱ ᱛᱮᱠᱚ ᱤᱫᱤ ᱠᱮᱫᱟ ᱜᱟᱹᱲᱤ ᱢᱟᱹᱲᱤ ᱠᱚ ᱵᱷᱟᱲᱟᱣᱱᱟ,
ᱮᱸᱻ ᱱᱟᱯᱟᱭ ᱜᱮ, ᱟᱞᱮ ᱥᱮᱜ ᱫᱚ ᱚᱱᱠᱟ ᱫᱚ ᱵᱟᱝ, ᱡᱟᱦᱟ ᱢᱤᱫᱴᱟᱝ ᱟᱹᱛᱩᱳ ᱥᱩᱢᱩᱝ ᱜᱮ᱾
ᱚᱻ ᱟᱛᱳ ᱮᱴᱟᱜ ᱯᱩᱲᱥᱤ ᱠᱚᱫᱚ ᱢᱟᱱᱮ ᱵᱟᱠᱚ ᱟᱹᱜᱩᱭ ᱜᱮᱭᱟ?
ᱮᱸ ᱦᱮᱸᱜ ᱵᱟᱠᱚ ᱟᱹᱜᱩᱭ ᱜᱮᱭᱟ ᱮᱴᱟᱜ ᱯᱩᱲᱥᱤ ᱠᱚᱫᱚ᱾ ᱚᱱᱟ ᱫᱚᱱ ᱡᱟᱦᱟᱸ ᱞᱮᱠᱟ ᱨᱟᱹᱥᱠᱟᱹ ᱞᱮᱠᱟ ᱠᱚ ᱦᱤᱡᱩᱜᱼᱟ᱾ ᱵᱟᱝ ᱫᱚ ᱵᱟᱝ, ᱟᱫᱚ ᱚᱱᱠᱟ ᱴᱟᱢᱟᱠ ᱛᱩᱢᱫᱟᱜ ᱠᱚᱫᱚ ᱵᱟᱠᱚ ᱟᱹᱜᱩᱭᱟ᱾
ᱦᱮᱸ ᱱᱚᱛᱮ ᱫᱚ ᱟᱹᱛᱳ ᱨᱮᱱᱟᱜ ᱫᱚ ᱵᱤᱥᱤ ᱵᱟᱠᱚ ᱛᱳᱫᱟ ᱢᱟᱱᱮ ᱯᱩᱲᱥᱤ ᱜᱮ ᱵᱤᱥᱤ ᱠᱚ ᱟᱹᱜᱩᱭᱟ᱾
ᱯᱩᱲᱥᱤ ᱜᱮ, ᱦᱟᱸᱝ?
ᱮᱠᱫᱚᱢ᱾
ᱯᱩᱲᱥᱤ ᱜᱮ ᱟᱹᱰᱤ ᱜᱮ ᱵᱟᱹᱲᱛᱤ ᱠᱚ ᱟᱹᱜᱩᱭᱟ᱾ ᱚᱠᱟᱨᱮ ᱫᱚᱥ ᱯᱚᱱᱨᱚ ᱡᱚᱲ ᱜᱚ ᱦᱩᱭᱩᱜᱼᱟ ᱯᱩᱨᱟ᱾
ᱚ ᱛᱟᱦᱚᱞᱮ ᱟᱹᱰᱤ ᱮᱠᱫᱚᱢ ᱡᱚᱢᱠᱟᱣ ᱜᱮᱯᱮ ᱢᱟᱱᱟᱣᱟ?
ᱦᱮᱸ ᱟᱹᱰᱤ ᱡᱟᱹᱥᱛᱤ ᱜᱮ ᱟᱹᱰᱤ ᱵᱷᱟᱜᱤ ᱜᱮ ᱦᱩᱭᱩᱜ ᱜᱮᱭᱟ᱾ ᱟᱨ ᱱᱚᱛᱮ ᱢᱟ ᱟᱨᱚ ᱫᱤᱥᱚᱢ ᱢᱟᱜᱽ ᱢᱚᱬᱮ ᱠᱚ ᱢᱮᱱᱟᱜᱼᱟ᱾ ᱫᱤᱥᱚᱢ ᱨᱮᱱ ᱫᱚ ᱢᱟᱱᱮ ᱡᱟᱦᱟᱸᱭ ᱜᱮᱠᱚ ᱦᱮᱡ ᱫᱟᱲᱮᱭᱟᱜᱼᱟ᱾
ᱮᱸ ᱦᱚᱸ ᱦᱮᱸ᱾
ᱩᱱ ᱫᱚ ᱜᱚᱴᱟ ᱫᱷᱟᱨᱮ ᱯᱟᱥ ᱟᱛᱳ ᱠᱷᱱᱟᱜ ᱴᱟᱢᱟᱠ ᱠᱚᱠᱚ ᱟᱹᱜᱩᱭ ᱛᱟᱠᱚᱣᱟ ᱮᱱᱮᱡ ᱠᱚᱠᱚ ᱦᱤᱡᱩᱜᱼᱟ᱾
ᱫᱟᱨᱟᱭ ᱠᱟᱱ ᱥᱮᱨᱢᱟ ᱥᱮᱱ ᱦᱩᱭᱩᱜᱼᱟ, ᱟᱯᱮ ᱥᱮᱜ ᱛᱟᱦᱚᱞᱮ᱾
ᱴᱷᱤᱠ ᱜᱮᱭᱟ ᱦᱤᱡᱩᱜ ᱯᱮ ᱪᱮᱫᱟᱜ ᱵᱟᱝ?
ᱟᱪᱪᱷᱟ ᱚᱠᱛᱚ ᱠᱚ ᱦᱩᱭ ᱜᱮᱫ ᱦᱩᱭᱩᱜ ᱟᱠᱟᱱ ᱛᱟᱞᱟᱝᱟ ᱟᱫᱚ, ᱱᱚᱝᱠᱟ ᱜᱮ ᱨᱚᱯᱚᱲᱟᱞᱟᱝ ᱟᱨ ᱯᱚᱨᱮ ᱞᱟᱝ ᱨᱚᱯᱚᱲᱟ ᱜᱟᱞᱢᱟᱨᱟᱜᱼᱟᱞᱟᱝ ᱦᱮ ᱥᱮ?
ᱦᱟᱸ᱾ ᱦᱮ ᱴᱷᱤᱠ ᱟᱪᱷᱮ᱾ ᱫᱟᱜ ᱧᱩᱨᱩᱭ ᱫᱟᱜ ᱱᱚᱛᱮ ᱵᱟᱹᱭ ᱵᱟ. ᱭ ᱛᱮ᱾